ᱟᱨᱮ ᱢᱮᱱᱟᱜ ᱵᱮᱱᱟ ᱱᱟᱯᱟᱭ ᱜᱮ ᱟᱨ ᱚᱲᱟᱜ ᱠᱚ ᱥᱮᱫ ᱪᱮᱫᱞᱮᱠᱟ?
ᱡᱚᱦᱟᱨ᱾ ᱡᱚᱦᱟᱨ ᱜᱮ ᱱᱟᱯᱟᱭ ᱜᱮ ᱟᱞᱮ ᱫᱚ ᱟᱯᱮ ᱜᱮ ᱪᱮᱫ ᱞᱮᱠᱟ?
ᱮᱸᱜ ᱱᱚᱛᱮ ᱦᱚᱸ ᱟᱞᱮ ᱥᱮᱫ ᱦᱚᱸ ᱡᱚᱛᱚᱜᱮ ᱢᱚᱸᱡᱽ ᱜᱮᱭᱟᱞᱮ ᱮᱸ ᱡᱚᱛᱚ ᱠᱚᱜᱮ᱾ ᱪᱟᱸᱫᱳ ᱵᱟᱵᱟ ᱴᱷᱟᱹᱠᱩᱨ ᱵᱟᱵᱟᱣᱟᱜ ᱟᱹᱥᱤᱨᱵᱟᱫᱽ ᱛᱮ᱾
ᱦᱩᱸ ᱟᱪᱪᱷᱟ, ᱟᱨ ᱢᱚᱸᱡᱽ ᱛᱟᱦᱮᱸᱞᱮᱱ ᱠᱷᱟᱡ ᱜᱮ᱾
ᱦᱮᱸ ᱟᱨ ᱢᱚᱸᱡᱽ ᱢᱚᱸᱡᱽ ᱵᱚᱱ ᱛᱟᱦᱮᱸ ᱞᱮᱱ ᱠᱷᱟᱡ ᱜᱮ, ᱢᱚᱸᱡᱽ ᱛᱮᱵᱚᱱ ᱨᱚᱲ ᱞᱟᱸᱫᱟ ᱞᱮᱠᱷᱟᱡ ᱜᱮ᱾ ᱟᱹᱰᱤ ᱨᱟᱹᱥᱠᱟᱹ ᱫᱚ᱾
ᱠᱷᱟᱡ ᱫᱚ᱾ ᱛᱤᱱᱟᱹᱜ ᱫᱤᱱ ᱡᱤᱣᱟᱹᱫ ᱵᱚᱱ ᱛᱟᱦᱮᱱᱟ ᱚᱱᱟ ᱜᱮᱛᱚ ᱨᱟᱹᱥᱠᱟᱹ ᱛᱮ ᱛᱟᱦᱮᱱ ᱜᱮ ᱛᱟᱵᱚᱱ᱾
ᱦᱳᱭ ᱟᱨ ᱛᱤᱱᱟᱹᱜ ᱫᱤᱱ ᱦᱟᱹᱵᱤᱡ ᱡᱤᱣᱟᱹᱜ ᱵᱚᱱ ᱛᱟᱦᱮᱱᱟ ᱟᱵᱚ᱾ ᱩᱱᱟᱹᱜ ᱫᱤᱱ ᱦᱟᱹᱵᱤᱡ ᱨᱟᱹᱥᱠᱟᱹ ᱛᱮᱵᱩᱱ ᱛᱟᱦᱮᱱᱟ ᱪᱮᱫᱟᱜ ᱡᱮ ᱵᱟᱵᱩᱱ ᱧᱮᱞ ᱠᱟᱜᱼᱟ ᱜᱮ ᱟᱵᱚ᱾ ᱱᱚᱣᱟ ᱫᱷᱟᱹᱨᱛᱤ ᱨᱮ ᱛᱤᱱᱟᱹᱜ ᱫᱤᱱ ᱦᱟᱹᱵᱤᱡ ᱵᱚᱱ ᱛᱟᱦᱮᱱᱟ ᱛᱤᱱ ᱥᱩᱚᱢᱚᱭᱮᱢ ᱪᱟᱞᱟᱜᱼᱟ ᱱᱚᱸᱰᱮ ᱠᱷᱚᱱ ᱛᱚ ᱚᱱᱟᱛᱤᱧ ᱢᱮᱱᱟ ᱠᱤ ᱠᱩᱞᱛᱮ ᱠᱩᱥᱤᱛᱮ ᱡᱤᱣᱮᱫ ᱛᱟᱦᱮᱱ ᱢᱮ ᱟᱨ ᱦᱟᱨ ᱡᱤᱱᱤᱥ ᱤᱱᱡᱚᱭ ᱢᱮ,
ᱱᱮᱛᱟᱨ ᱫᱚ ᱢᱤᱫ ᱜᱷᱟᱹᱲᱤ ᱛᱮᱜᱮ, ᱦ ᱜᱚᱜᱚᱡ ᱠᱟᱱᱟ ᱦᱟᱸᱜ ᱟᱞᱚᱢ ᱢᱮᱱᱟ ᱡᱮ ᱤᱧᱫᱩᱧ ᱫᱟᱲᱮ ᱜᱮᱭᱟ ᱤᱧ ᱫᱚ ᱮᱠᱷᱚᱱ ᱟᱭᱢᱟ ᱫᱤᱱᱤᱧ ᱛᱟᱦᱮᱱᱟ,
ᱦᱳᱭ ᱟᱞᱚᱢ ᱟᱢᱟᱜ ᱦᱚᱲᱢᱚ ᱨᱮᱱᱟᱜ ᱟᱦᱟᱱᱠᱟᱨ ᱟᱞᱚᱢ ᱫᱚᱦᱚᱭᱟ ᱪᱮᱫᱟᱜ ᱡᱮ ᱟᱜᱟᱨ ᱡᱩᱫᱤ ᱟᱢ, ᱥᱟᱶ ᱦᱚᱲᱢᱚ ᱡᱩᱫᱤ ᱢᱚᱸᱡᱽ ᱜᱮᱛᱟᱢ ᱠᱷᱟᱱ ᱛᱚ ᱡᱟᱦᱟᱱᱟᱜ ᱮᱴᱟᱜ ᱫᱩᱨᱜᱷᱚᱴᱚᱱᱟ ᱨᱮ ᱚᱱᱠᱟ ᱠᱚ ᱮᱴᱟᱜ ᱮᱴᱟᱜ ᱫᱩᱨᱜᱷᱚᱴᱱᱟ ᱦᱩᱭᱩᱜ ᱠᱟᱱᱟ ᱟᱨᱚ ᱜᱟᱹᱰᱤ ᱮᱢᱟᱱ ᱨᱮᱭᱟᱜ ᱨᱳᱰ ᱮᱠᱥᱤᱰᱮᱱᱴ ᱠᱚᱦᱚᱸ ᱦᱩᱭᱩᱜ ᱠᱟᱱᱟ, ᱟᱹᱰᱤ ᱜᱟᱱ ᱯᱨᱚᱵᱞᱮᱢ ᱢᱟᱱᱮ, ᱟᱹᱰᱤ ᱵᱚᱛᱚᱨ ᱛᱮ ᱟᱹᱰᱤ ᱥᱟᱵᱫᱷᱟᱱᱤ ᱛᱮ ᱱᱚᱣᱟ ᱛᱟᱦᱮᱱ ᱦᱩᱭᱩᱜ ᱛᱟᱦᱮᱱᱟ ᱦᱳᱭ,
ᱮᱠᱥᱤᱰᱮᱱᱴ ᱵᱟᱝ ᱨᱮᱦᱚᱸ ᱨᱩᱣᱟᱹ ᱦᱥᱩ ᱨᱮᱦᱚᱸ ᱚᱠᱟ ᱴᱷᱮᱡ ᱪᱚ ᱮ ᱦᱩᱭ ᱜᱚᱫᱚᱜ ᱠᱟᱱᱟ ᱢᱤᱫ ᱜᱷᱟᱹᱲᱤ ᱛᱮ ᱟᱨ
ᱦᱳᱭ
ᱱᱟᱥᱮᱭᱟᱜ ᱛᱮᱜᱮ
ᱦᱳᱭ ᱛᱚᱵᱮ ᱟ.. ᱢᱤᱫᱴᱮᱱ ᱠᱟᱛᱷᱟ ᱛᱚᱵᱮᱧ ᱫᱚᱦᱚᱭᱮᱫ ᱠᱟᱱ ᱛᱟᱞᱟᱝᱟ ᱛᱚᱵᱮ ᱢᱤᱫᱴᱮᱱ ᱴᱚᱯᱤᱠ ᱱᱤᱭᱮ ᱞᱟᱝ ᱜᱟᱱᱚᱜ ᱜᱟᱞᱢᱟᱨᱟᱣ ᱞᱮᱱᱠᱷᱷᱟ ᱵᱟᱝ ᱮᱱᱛᱮᱫ ᱵᱮᱥ ᱦᱩᱭ ᱠᱚᱜᱼᱟ ᱤᱱᱟᱹ ᱫᱚ ᱢᱟᱱᱮ ᱢᱚᱛᱞᱚᱵ ᱟᱢ ᱦᱚᱸ ᱛᱷᱚᱲᱟ ᱜᱟᱱᱮᱜ ᱛᱷᱚᱲᱟᱢ ᱨᱚᱲ
ᱦᱮᱸ ᱨᱚᱲ ᱜᱮᱭᱟ ᱦᱮᱸ ᱴᱚᱯᱤᱠ ᱴᱚᱯᱤᱠ ᱫᱚ ᱛᱟᱦᱚᱞᱮ ᱱᱚᱣᱟ ᱛᱟᱦᱚᱞᱮ ᱮᱸᱫ ᱤᱧ ᱫᱚᱦᱚᱭ ᱛᱟᱞᱟᱝᱟ ᱥᱮ ᱟᱢ ᱫᱚᱦᱚᱭ ᱛᱟᱞᱟᱝᱟ?
ᱟᱪᱪᱷᱟ ᱛᱟᱦᱚᱞᱮ ᱦᱮᱸ ᱡᱟᱦᱟᱸᱭ ᱜᱮ ᱟᱢ ᱟᱢ ᱴᱷᱮᱡ ᱡᱩᱫᱤ ᱢᱮᱱᱟᱜ ᱠᱷᱟᱡ ᱚᱱᱟᱢ ᱞᱟᱹᱭ ᱫᱟᱲᱮᱜ, ᱜᱮᱭᱟ ᱤᱧ ᱴᱷᱮᱫ ᱦᱚᱸ ᱢᱮᱱᱟᱜ ᱜᱮᱭᱟ ᱴᱚᱯᱤᱠ ᱫᱚ ᱦᱮᱸ
ᱢᱟ ᱢᱟ ᱛᱟᱦᱚᱞᱮ ᱟᱢᱜᱮ ᱫᱚᱦᱚᱭ ᱛᱟᱞᱟᱝ ᱢᱮ ᱛᱤᱦᱤᱧ ᱫᱚ,
ᱦᱮᱸ ᱴᱷᱤᱠ ᱜᱮᱭᱟ ᱛᱟᱦᱚᱞᱮ ᱵᱮᱥᱤᱠ ᱴᱚᱯᱤᱠ ᱛᱚᱵᱮᱧ ᱫᱚᱦᱚᱭᱮᱫ ᱠᱟᱱ ᱛᱟᱞᱟᱝᱟ, ᱡᱟᱦᱟᱫᱚ ᱢᱟᱱᱮ ᱢᱤᱫᱴᱮᱱ ᱱᱤᱡᱮᱨᱟᱜ ᱴᱚᱯᱤᱠ ᱜᱮ ᱢᱟᱱᱮ ᱛᱚ ᱟᱢ ᱜᱤᱫᱽᱨᱟᱹ ᱵᱮᱲᱟᱢ ᱛᱟᱦᱮᱸ ᱠᱟᱱᱟ ᱚᱱᱟ ᱚᱠᱛᱮ ᱟᱢ ᱜᱤᱫᱽᱨᱟᱹ ᱨᱮ ᱪᱮᱫ ᱠᱚ ᱢᱟᱱᱮ ᱢᱤᱫ ᱥᱟᱨᱟ ᱨᱟᱹᱛᱷ ᱦᱩᱭᱩᱜ ᱠᱟᱱ ᱛᱟᱦᱮᱱᱟ ᱪᱮᱫ ᱠᱚᱯᱮ ᱜᱟᱛᱮᱜ ᱠᱟᱱ ᱛᱟᱦᱮᱱᱟ ᱪᱮᱫ ᱠᱚ
ᱦᱩᱸ ᱩᱸ
ᱢᱟᱱᱮᱢ ᱠᱩᱥᱤᱜ ᱠᱟᱱ ᱛᱟᱦᱮᱱᱟ ᱟᱨ ᱚᱠᱟ ᱠᱚ ᱡᱤᱱᱤᱥ ᱢᱟᱱᱮ ᱜᱤᱫᱽᱨᱟᱹ ᱵᱮᱲᱟ ᱨᱮᱱᱟᱜ ᱵᱚᱞᱮ ᱛᱷᱚᱲᱟ ᱜᱟᱱ
ᱦᱩᱸ ᱦᱩᱸ ᱦᱩᱸ ᱜᱤᱫᱽᱨᱟᱹ ᱵᱮᱲᱟ ᱨᱮᱫᱚ ᱟᱞᱮ ᱫᱚ
ᱚᱱᱟ ᱟᱹᱰᱤ ᱫᱤᱱᱟᱜ ᱜᱟᱛᱮ ᱛᱚ, ᱚᱱᱮ ᱚᱱᱟ ᱮᱸ ᱠᱟᱹᱴᱤᱡ ᱫᱟᱨᱮ ᱛᱟᱦᱮᱸ ᱠᱟᱱᱟ ᱢᱤᱫᱴᱮᱱᱡ ᱵᱟᱲᱮ ᱫᱟᱨᱮ ᱚᱱᱟ ᱫᱟᱨᱮ ᱨᱮ ᱫᱮᱡ ᱠᱟᱛᱮᱜ ᱮᱸ ᱢᱟᱱᱮ ᱩᱱᱤ ᱡᱚᱴᱮᱫ ᱮᱢ ᱦᱩᱭᱩᱜᱼᱟ ᱟᱡ ᱦᱚᱭ ᱫᱮᱡ ᱠᱚᱜᱼᱟ ᱟᱨ ᱟᱢ ᱦᱚᱸ ᱫᱮ ᱚᱜ ᱢᱮ ᱫᱤᱭᱮ ᱩᱱᱤ ᱚᱱᱟ ᱚᱱᱟ ᱩᱱᱤ ᱡᱚᱴᱮᱨ ᱦᱩᱭᱩᱜ ᱛᱟᱢᱟ ᱟᱨᱠᱤ ᱚᱱᱟᱜᱮ ᱠᱷᱮᱞᱟ ᱩᱱᱤ ᱡᱩᱫᱤ ᱟᱵᱟᱨ ᱦᱟᱱᱮ ᱰᱟᱹᱨ ᱰᱟᱹᱨ ᱛᱮ ᱯᱷᱮᱰ ᱮᱱ ᱠᱷᱟᱡ ᱵᱟᱢ ᱡᱚᱴᱮᱫ ᱫᱟᱲᱮᱭᱟᱫᱮ ᱠᱷᱟᱡ ᱛᱟᱦᱞᱮ ᱟᱢᱜᱮ ᱢᱟᱱᱮ ᱩᱱᱠᱩ ᱡᱚᱴᱮᱫ ᱠᱚ ᱦᱩᱭᱩᱜᱼᱟ ᱚᱱᱮ ᱚᱱᱠᱟ, ᱛᱟᱯᱚᱨᱮ ᱟᱭᱢᱟ ᱨᱚᱠᱚᱢ ᱟᱨᱦᱚᱸ ᱠᱷᱮᱞᱟ ᱢᱮᱱᱟᱜᱼᱟ ᱦᱩᱸ ᱦᱩᱸ
ᱦᱳᱭ
ᱟᱨ ᱟᱨ ᱱᱚᱣᱟ ᱩᱸ ᱵᱤᱥᱮᱥ ᱠᱚᱨᱮ ᱫᱚ ᱱᱚᱣᱟ ᱤᱭᱟᱹ ᱛᱟᱦᱮᱸ ᱠᱟᱱᱟ ᱢᱟᱱᱮ ᱪᱟᱞᱟᱱ ᱜᱩᱴᱤᱱ ᱠᱚ ᱢᱮᱛᱟᱜ ᱠᱟᱱ ᱛᱟᱦᱮᱸᱫ, ᱱᱮᱛᱟᱨ ᱫᱚ ᱟᱫ ᱱᱟ ᱯᱟᱥᱮᱡ ᱪᱚ ᱚᱱᱮ ᱜᱩᱴᱷᱤᱱ
ᱪᱟᱞᱟᱱ ᱜᱩᱴᱤ, ᱛᱟᱹᱨᱩᱵ ᱜᱩᱴᱤ ᱦᱳᱭ ᱦᱳᱭ ᱞᱚᱠᱷᱟ ᱜᱩ
ᱦᱮᱸ ᱦᱮᱸ ᱪᱟᱞᱟᱱ ᱜᱩᱴᱤ, ᱞᱚᱠᱷᱟ ᱜᱩᱴᱤ ᱠᱚ ᱦᱮᱸ ᱚᱱᱮ ᱚᱱᱟ ᱠᱚ ᱟᱸ ᱟᱞᱮ ᱥᱚᱢᱚᱭ ᱫᱚ ᱫᱚᱢᱮ ᱪᱟᱹᱞᱩ ᱛᱟᱦᱮᱸ ᱠᱟᱱᱟ, ᱞᱚᱠᱷᱟ ᱜᱩᱴᱤᱱ ᱦᱟᱱᱟ ᱥᱟ ᱨᱮ ᱟᱴᱴᱤ ᱛᱟᱦᱮᱱᱟ ᱱᱚᱣᱟ ᱥᱟ ᱨᱮ ᱟᱴᱴᱤ ᱟᱫᱚ ᱪᱟᱞᱟᱣ ᱪᱟᱞᱟᱣ ᱛᱮ ᱟᱢᱜᱮ ᱡᱚᱫᱤ ᱜᱩᱴᱷᱤ ᱟᱭᱢᱟᱢ ᱧᱟᱢ ᱫᱟᱲᱮᱠᱚ ᱠᱷᱟᱡ ᱩᱱᱤ ᱫᱚᱢ ᱡᱚᱢ ᱡᱟᱵᱟ ᱠᱚᱛᱟᱭ ᱢᱮ ᱛᱟᱦᱚᱞᱮ ᱟᱢ ᱫᱚᱢ ᱡᱤᱛᱟᱹᱜᱼᱟ ᱚᱱᱮ ᱚᱱᱠᱟ ᱾ ᱟᱨ ᱞᱚᱠᱷᱟ ᱜᱩᱴᱤ ᱦᱚᱸ ᱚᱱᱠᱟᱜ ᱜᱮ ᱞᱚᱠᱷᱟ ᱞᱚᱠᱷᱟ ᱞᱚᱠᱷᱟ ᱪᱟᱵᱟᱭ ᱦᱩᱭᱩᱜ ᱛᱟᱢᱟ ᱟᱨ ᱡᱚᱫᱤ ᱵᱟᱨᱭᱟ ᱜᱩᱴᱤ ᱢᱟᱱᱮ ᱚᱱᱠᱟ ᱡᱚᱯᱚᱜ ᱨᱮᱠᱤᱱ ᱛᱟᱦᱮᱱᱟ ᱛᱚ ᱟᱢ ᱢᱤᱫᱴᱮᱡ ᱜᱩᱴᱷᱤ ᱢᱟ ᱞᱚᱠᱷᱟ ᱨᱟᱠᱟᱵᱭᱟ ᱡᱩᱫᱤ ᱩᱱᱤ ᱞᱟᱲᱟᱣᱮᱱ ᱠᱷᱟᱡ ᱛᱟᱦᱞᱮ ᱚᱱᱟ ᱫᱚ ᱟᱢᱫᱚᱢ ᱟᱫᱚ ᱮᱸ ᱵᱟᱛᱤᱨ ᱮᱱᱟᱢ ᱵᱟᱱᱟᱨ ᱢᱤᱫ ᱫᱷᱟᱣᱛᱮ ᱨᱟᱠᱟᱵ ᱦᱩᱭᱩᱜᱼᱟ ᱥᱮ ᱚᱱᱟᱨᱮ ᱯᱩᱱᱭᱟ ᱠᱚ ᱛᱟᱦᱮᱱ ᱠᱷᱟᱡ ᱢᱚᱬᱮ ᱜᱚᱴᱮᱡ ᱠᱚ ᱛᱟᱦᱮᱱ ᱠᱷᱟᱡ ᱢᱤᱫ ᱫᱷᱟᱣ ᱛᱮ ᱵᱟᱢ ᱞᱚᱠᱷᱟ ᱫᱟᱲᱮ ᱟᱠᱚᱣᱟ ᱛᱚᱻ ᱩᱸᱜ ᱪᱮᱥᱴᱟᱭᱟᱢ ᱡᱮ ᱵᱟᱨᱭᱟ ᱜᱟᱱᱤᱧ ᱞᱚᱠᱟ ᱦᱟᱛᱟᱲ ᱠᱤᱱᱟ ᱛᱚ ᱩᱱᱠᱩ ᱱᱟᱥᱮᱭᱟᱜ ᱡᱩᱫᱤ ᱠᱚ ᱞᱟᱲᱟᱣᱮᱱ ᱛᱟᱦᱚᱞᱮ ᱟᱢᱫᱚ ᱚᱱᱟ ᱫᱚ ᱡᱚᱛᱚᱜᱮ ᱵᱟᱹᱛᱤᱞᱮᱱ ᱛᱟᱢᱟ ᱚᱱᱮ ᱚᱱᱠᱟ ᱟᱨ ᱟᱯ ᱟᱯᱮᱭᱟᱜ ᱦᱮᱸ ᱟᱯᱮᱭᱟᱜ ᱞᱟᱹᱭ ᱢᱮ ᱛᱷᱚᱲᱟ
ᱦᱳᱭ ᱦᱳᱭ ᱾ ᱛᱚ ᱜᱤᱫᱽᱨᱟᱹ ᱵᱮᱲᱟ ᱨᱮᱱᱟᱜ ᱡᱚᱠᱷᱚᱱ ᱡᱩᱫᱤ ᱤᱧᱟᱹᱜ ᱱᱤᱡᱮᱨᱟᱜ ᱡᱩᱫᱤᱧ ᱞᱟᱹᱭ ᱠᱷᱟᱡ ᱛᱚ ᱢᱟᱱᱮ ᱟᱹᱰᱤ ᱨᱟᱹᱥᱠᱟᱹᱧ ᱟᱹᱭᱠᱟᱹᱣᱟ ᱵᱚᱞᱮ ᱪᱮᱫ ᱞᱮᱠᱟᱧ ᱟᱹᱭᱠᱟᱹᱣᱮᱫᱟ ᱢᱟᱱᱮ ᱟᱵᱟᱨ ᱚᱱᱟ ᱥᱚᱢᱚᱭ ᱨᱤᱧ ᱥᱮᱱᱮᱱ ᱞᱮᱠᱟ ᱵᱚᱞᱮ ᱢᱟᱱᱮ ᱡᱚᱠᱷᱚᱱ ᱠᱟᱹᱴᱤᱡ ᱚᱠᱛᱚ ᱛᱟᱦᱮᱸ ᱠᱟᱱᱟ ᱛᱚᱠᱷᱚᱱ ᱫᱚ ᱢᱟᱱᱮ ᱢᱤᱫᱴᱮᱱ ᱠᱟᱹᱴᱤᱡ ᱥᱚᱢᱚᱭ ᱨᱮ ᱡᱩᱫᱟᱹ ᱵᱚᱫᱢᱟᱥ ᱟᱨ ᱱᱚᱴᱠᱟᱴ ᱵᱚᱞᱮ᱾ ᱢᱮᱱ ᱫᱟᱲᱮᱭᱟᱜ ᱟᱢ ᱢᱟᱱᱮ ᱡᱟᱦᱟᱱ ᱡᱤᱱᱤᱥ ᱠᱚ ᱵᱟᱨᱚᱱ ᱠᱟᱱ ᱛᱟᱦᱮᱱᱟ᱾
ᱠᱚᱲᱟ ᱜᱤᱫᱽᱨᱟᱹ ᱛᱷᱚᱲᱟ ᱠᱚ ᱵᱚᱫᱢᱟᱥ ᱧᱚᱜ ᱜᱮᱭᱟ ᱦᱟᱝ? ᱠᱟᱹᱴᱤᱡ ᱥᱚᱢᱚᱭ ᱫᱚ ᱠᱩᱲᱤ ᱜᱤᱫᱽᱨᱟᱹ ᱠᱷᱚᱡ ᱫᱚ᱾
ᱟᱫᱚ ᱠᱟᱹᱴᱤᱡ ᱥᱚᱢᱚᱭ ᱫᱚ ᱢᱚᱛᱞᱚᱵ ᱡᱟᱦᱟᱸ ᱡᱤᱱᱤᱥ ᱠᱚ ᱵᱟᱨᱚᱱᱟ ᱟᱫᱚ ᱚᱱᱟ ᱡᱤᱱᱤᱥ ᱜᱮ ᱦᱟᱸᱜ ᱩᱞᱴᱟᱹ ᱛᱮ ᱦᱟᱸᱜ ᱠᱚᱨᱟᱣ ᱢᱟᱱᱮ ᱦᱩᱭᱩᱜ ᱠᱟᱱ ᱛᱟᱦᱮᱱᱟ ᱡᱮᱢᱚᱱ ᱡᱮᱢᱚᱱ ᱥᱮᱜ ᱫᱟᱨᱮ ᱫᱮᱡᱚᱜ ᱡᱮᱢᱚᱱᱮᱢ ᱞᱟᱹᱭ ᱠᱮᱜᱼᱟ ᱡᱮ ᱜᱟ ᱛᱤᱜ ᱠᱟᱱ ᱛᱟᱦᱮᱱᱟᱞᱮ ᱛᱚ ᱟᱞᱮ ᱥᱮᱫ ᱦᱚᱸ ᱚᱱᱟ ᱜᱮᱢ ᱫᱚᱞᱮ ᱜᱟᱛᱮᱜ ᱠᱟᱱ ᱛᱟᱦᱮᱱ ᱜᱮᱭᱟ ᱟᱫᱚ ᱟᱞᱮ ᱫᱚ ᱱᱚᱛᱮ ᱫᱚᱠᱚ ᱢᱮ ᱛᱟᱜᱼᱟ ᱡᱷᱟᱚᱞᱚᱨ ᱜᱮᱛᱤ᱾ ᱪᱮᱜᱠᱟ ᱪᱚ ᱚᱱᱟ ᱡᱷᱟᱞᱚᱨ ᱜᱟᱛᱮ ᱫᱟᱨᱮ ᱪᱚᱴ ᱠᱷᱟᱡ ᱫᱚᱱ ᱡᱟᱹᱨᱩᱲ ᱥᱮ ᱡᱷᱟᱞᱚᱨ ᱦᱮᱸ ᱦᱳᱭ ᱚᱱᱮᱠᱟ ᱠᱚ ᱢᱮᱛᱟᱜᱼᱟ ᱛᱚᱵᱮ ᱱᱟᱦᱟᱜ ᱢᱤᱫᱴᱮᱱ ᱟᱞᱮ ᱴᱷᱮᱱ ᱥᱮᱜ ᱨᱮ ᱱᱟᱦᱟᱜ ᱱᱟᱦᱟᱜ ᱢᱤᱫᱴᱮᱱ ᱢᱟᱨᱦᱟ ᱜᱤᱫᱽᱨᱟᱹ ᱱᱟᱦᱟᱜ ᱢᱮᱱᱟᱭᱟ ᱩᱱᱤ ᱫᱚ ᱦᱟᱜ ᱟᱹᱞᱤᱧ ᱛᱮᱞᱤᱧ ᱟᱹᱞᱤᱧ ᱵᱟᱨ ᱦᱚᱲᱜᱮ ᱚᱱᱟ ᱩᱞ ᱫᱟᱨᱮ ᱨᱮ ᱦᱟᱸᱜ ᱞᱤᱧ ᱫᱮᱡ ᱟᱠᱟᱱᱟ ᱟᱫᱚ ᱩᱱᱤ ᱫᱚ ᱦᱟᱸᱜ ᱮᱸ ᱡᱚᱴᱮᱜ ᱫᱤᱧ ᱠᱟᱱᱟ ᱤᱧ ᱟᱨ ᱩᱞ ᱫᱟᱨᱮ ᱨᱮ ᱫᱮᱡ ᱠᱟᱛᱮᱜ ᱤᱧ ᱫᱚ ᱦᱟᱱᱟ ᱰᱷᱟᱹᱨ ᱱᱚᱣᱟ ᱰᱟᱹᱨ ᱦᱟᱹᱬᱩ ᱦᱚᱯᱚᱱ ᱞᱮᱠᱟ ᱢᱮᱱᱟᱢ ᱫᱚᱱᱮᱜ ᱠᱟᱹᱱᱟᱹᱧ ᱮᱠᱫᱚᱢ ᱟᱫᱚ ᱦᱟᱱᱟ ᱰᱟᱹᱨ ᱱᱚᱣᱟ ᱰᱟᱹᱨ ᱫᱚᱱ ᱫᱚᱱ ᱛᱮ ᱪᱮᱠᱟ ᱪᱚ ᱚᱱᱟ ᱯᱚᱪᱟ ᱰᱟᱹᱨ ᱨᱮᱧ ᱥᱟᱵ ᱟᱛᱟᱹᱨᱱᱟ᱾ ᱰᱟᱹᱨ ᱦᱚᱸ ᱧᱩᱨᱩᱭᱱᱟ ᱚᱱᱟ ᱥᱟᱶᱛᱮ ᱤᱧᱦᱚᱧ ᱧᱩᱨᱩᱭᱱᱟ ᱠᱚᱸᱦᱚᱜ ᱠᱚᱨᱮ᱾
ᱮ
ᱟᱫᱚ ᱧᱩᱨᱩᱜ ᱚᱠ ᱛᱮ ᱫᱚ ᱪᱮᱸᱪᱟᱣ ᱠᱮᱜ ᱟᱹᱧ ᱟᱹᱰᱤ ᱡᱳᱨ ᱟᱫᱚ ᱵᱚᱛᱚᱨ ᱮᱱᱟ ᱩᱱᱜᱷᱟᱹᱲᱤᱜ᱾ ᱛᱚ ᱦᱚᱲ ᱠᱚᱠᱚ ᱫᱟᱹᱲ ᱟᱹᱜᱩ ᱠᱮᱜᱼᱟ ᱟᱨ ᱠᱚ ᱢᱮᱱᱫᱟ ᱟᱨᱦᱚᱸ ᱜᱤᱫᱽᱨᱟᱹ ᱠᱟᱱᱟ ᱵᱮᱱ ᱟᱨᱦᱚᱸ ᱱᱚᱣᱟ ᱜᱟ ᱛᱤᱜᱟᱨᱦᱚᱸᱯᱮ ᱜᱟᱛᱮᱜᱼᱟ ᱛᱚᱵᱮ ᱫᱚ ᱩᱱ ᱦᱤᱞᱳᱜ ᱫᱚ
ᱮᱜᱮᱨ ᱡᱩᱴᱤ ᱟᱵᱤᱱᱟ ᱟᱨᱠᱤ᱾
ᱮᱜᱮᱨ ᱡᱴᱤᱜᱼᱟ ᱞᱤᱧᱟ ᱦᱳᱭ ᱦᱳᱭ ᱟᱨ ᱚᱱᱟ ᱡᱤᱱᱤᱥ ᱢᱟᱱᱮ ᱫᱟᱨᱮ ᱵᱟᱞᱟ ᱜᱮᱢ ᱫᱚ ᱢᱟᱱᱮ ᱟᱹᱰᱤ ᱡᱟᱹᱥᱛᱤ ᱢᱟᱱᱮ ᱛᱮ ᱟᱨ ᱚᱱᱟ ᱛᱟᱭᱱᱚᱢ ᱫᱚ ᱚᱱᱟ ᱜᱮᱢ ᱫᱚᱞᱮ ᱢᱩᱪᱟᱹᱜ ᱠᱮᱜ-ᱟ ᱟᱫᱚ ᱠᱩᱠᱩ᱾ ᱚᱱᱟ ᱡᱷᱤᱸᱞᱟᱹ ᱞᱮ ᱟᱠᱟᱸ ᱠᱮᱜᱼᱟ ᱟᱨᱞᱮ ᱠᱩᱠᱩᱜ ᱠᱟᱱ ᱛᱟᱦᱮᱱᱟ ᱟᱨᱚ ᱞᱮᱠᱷᱟᱭᱮᱜ ᱠᱟᱱ ᱛᱟᱦᱮᱱᱟᱞᱮ ᱯᱚᱧᱪᱟᱥ ᱫᱷᱚᱢ ᱟᱢ ᱯᱚᱧᱪᱟᱥ ᱫᱚᱢ ᱤᱧ ᱴᱷᱮᱞᱟᱭᱤᱧ ᱢᱮ ᱯᱚᱧᱪᱟᱥ ᱫᱚᱢ ᱟᱫᱚ ᱡᱟᱦᱟᱸᱟᱭᱟᱜ ᱵᱟᱵᱮᱨ ᱠᱟᱱᱟ ᱟᱨ ᱡᱟᱦᱟᱸᱭᱟᱜ ᱤᱭᱟᱹ ᱠᱟᱱᱟ ᱩᱱᱤ ᱫᱚ ᱯᱚᱧᱪᱟᱥ ᱜᱮ ᱵᱟᱝ ᱦᱩᱭ ᱦᱚᱫᱚᱜᱼᱟ᱾ ᱩᱱᱤ ᱫᱚ ᱯᱚᱧᱪᱟᱥ ᱠᱟᱱ ᱨᱮᱦᱚᱸ ᱩᱱᱤ ᱫᱚᱭ ᱞᱮᱠᱷᱟᱭᱟ ᱛᱤᱨᱤᱥ ᱜᱤ᱾ ᱟᱫᱚ ᱚᱱᱮ ᱚᱝᱠᱟ ᱫᱟᱞᱟᱞᱤ ᱦᱩᱭᱩᱜ ᱠᱟᱱ ᱛᱟᱦᱮᱱᱟ ᱟᱨ ᱵᱟᱵᱮᱨ ᱨᱮ ᱫᱚ ᱛᱟᱦᱮᱱᱟᱚᱜ ᱠᱟᱱ ᱛᱟᱦᱮᱱᱟ ᱤᱧᱟᱹᱜ ᱜᱤ, ᱦᱳᱭ ᱦᱳᱭ ᱟᱫᱚ ᱟᱹᱰᱤ ᱨᱟᱹᱥ ᱠᱟᱹ ᱟᱹᱭᱠᱟᱹᱜ ᱠᱟᱱ ᱛᱟᱦᱮᱱᱟ ᱩᱱ ᱥᱚᱢᱚᱭ ᱚᱱᱟ ᱚᱠᱛᱮ ᱨᱮᱭᱟᱜ ᱨᱮᱭᱟᱜ ᱫᱤᱥᱟᱹ ᱦᱩᱭᱩᱜ ᱠᱷᱟᱡ᱾ ᱟᱨ ᱡᱟᱦᱟᱸ ᱠᱚ
ᱠᱚᱨᱮ ᱵᱮᱥᱤ ᱯᱮ ᱛᱚᱞᱮᱜ ᱛᱟᱦᱮᱱᱟ᱾
ᱟᱞᱮ ᱫᱚᱞᱮ ᱛᱚᱞᱮᱜ ᱠᱟᱱ ᱛᱟᱦᱮᱱᱟ ᱠᱟᱱᱴᱷᱟᱲ ᱫᱟᱨᱤ ᱨᱮᱞᱮ ᱛᱚᱞᱮᱜ ᱠᱟᱱ ᱛᱟᱦᱮᱱᱟ ᱪᱮᱫᱟᱜ ᱡᱮ ᱚᱸᱰᱮ ᱜᱮ ᱵᱟᱲᱜᱮ ᱞᱟ ᱛᱟᱨᱮ ᱟᱹᱰᱤ ᱞᱟᱹᱴᱩ ᱠᱟᱱᱴᱷᱟᱲ ᱫᱟᱨᱮ ᱛᱟᱦᱮᱸ ᱠᱟᱱᱟ ᱟᱨ ᱚᱱᱟ ᱨᱮᱜᱮ ᱞᱮ ᱛᱚᱞᱮᱜ ᱠᱟᱱ ᱛᱟᱦᱮᱱᱟ᱾ ᱟᱨ ᱪᱮᱸᱬᱮ ᱛᱩᱠᱟᱹ ᱧᱮᱞᱤᱧ ᱤᱫᱤᱭᱮᱜ ᱠᱚ ᱛᱟᱦᱮᱱᱟ᱾ ᱢᱟᱱᱮ ᱤᱧᱨᱮᱱ ᱜᱟᱛᱮ ᱠᱚᱲᱟ ᱠᱚ ᱴᱷᱤᱠ ᱜᱮᱭᱟ ᱢᱟᱱᱞᱤᱭᱟ ᱡᱟᱭ ᱡᱟᱦᱟᱸᱱᱟᱜ ᱫᱟᱨᱮ ᱨᱮ ᱪᱮᱬᱮ ᱛᱩᱠ ᱠᱟᱹ ᱜᱮ ᱵᱟᱹᱱᱩᱜᱼᱟ ᱟᱨᱤᱧ ᱧᱮᱞ ᱠᱟᱜ ᱠᱚᱣᱟ ᱚᱱᱟ ᱞᱟᱛᱟᱨ ᱨᱮ ᱥᱩᱱᱩᱢ ᱢᱩᱡ ᱢᱮᱱᱟᱜ ᱠᱚᱣᱟ ᱟᱫᱚ ᱠᱚᱠᱮ ᱠᱟᱛ ᱛᱮᱧ ᱩᱫᱩᱜ ᱤᱫᱤ ᱠᱮᱜ ᱠᱚᱜᱤ ᱟᱫᱚᱧ ᱢᱮᱛᱟᱠᱚᱣᱟ ᱦᱟᱱᱮ ᱦᱟᱸᱰᱮ ᱪᱮᱸᱬᱮ ᱛᱩᱠᱟᱹ ᱱᱚᱛᱮ ᱧᱚᱜ ᱦᱤᱡᱩᱜ ᱢᱮ ᱛᱮ ᱧᱚᱜ ᱠᱚ ᱧᱮᱞᱚᱜᱼᱟ ᱦᱟᱸᱜ ᱟᱨ ᱦᱳᱭ ᱟᱨ ᱦᱟᱸᱜ ᱢᱩᱡ ᱦᱟᱸᱜ ᱱᱟᱦᱟᱜ ᱮᱠᱫᱚᱢ ᱡᱟᱸᱜᱟ ᱨᱮ ᱠᱩ ᱫᱮᱡ ᱠᱟᱛᱮᱜ ᱦᱟᱸᱜ ᱠᱚ ᱜᱮᱨ ᱠᱮᱫᱮ ᱟᱫᱚᱧ ᱢᱮᱛᱟᱭ ᱠᱟᱱᱟ ᱧᱮᱞ ᱜᱮᱨ ᱠᱮᱫᱮ ᱜᱤ ᱠᱚ ᱟᱫᱧ ᱢᱮ ᱜᱮ ᱧᱮᱞ ᱠᱮᱫᱟᱢ ᱯᱟᱪᱮᱫ ᱧᱮᱞ ᱧᱮᱞ ᱧᱟᱢ ᱠᱮᱫᱟᱢ ᱪᱮᱸᱬᱮ ᱛᱩᱠᱟᱹ ᱛᱤᱱᱟᱹᱜ ᱮ ᱵᱤᱞᱤ ᱠᱟᱜᱼᱟ?
ᱚ ᱚᱱᱮ ᱚᱱᱠᱟᱢ ᱛᱟᱦᱮᱸ ᱠᱟᱱᱟ?
ᱦᱮᱸ ᱟᱹᱰᱤ ᱵᱚᱫᱢᱟᱥ᱾ ᱦᱳᱭ ᱟᱨ ᱢᱤᱫᱴᱮᱱ ᱵᱩᱲᱦᱤ ᱦᱚᱲ ᱢᱤᱫᱴᱮᱱ ᱵᱩᱲᱦᱤ ᱛᱟᱦᱮᱸᱱᱟ ᱟᱛᱩᱨᱮᱱ ᱢᱟᱱᱮ ᱥᱚᱵᱥᱮ ᱰᱮᱧᱡᱟᱨ ᱵᱩᱲᱦᱤ ᱠᱚ ᱛᱟᱭ ᱠᱟᱱ ᱛᱟᱦᱮᱸᱱᱟ ᱩᱱᱤᱭᱟᱜ ᱩᱵ ᱫᱚ ᱮᱠᱫᱚᱢ ᱯᱩᱨᱟᱹ ᱯᱩᱬ ᱟᱨ ᱥᱟᱺᱲᱤ ᱦᱚᱸ ᱩᱲᱜᱤ ᱵᱟᱸᱫᱮ ᱠᱟᱜ ᱠᱟᱱ ᱛᱟᱦᱮᱱᱟ ᱟᱨ ᱯᱟᱨᱠᱚᱢ ᱞᱟᱛ ᱞᱟᱛᱟᱨ ᱨᱮ ᱫᱩᱲᱩᱵ ᱠᱟᱛᱮᱫ ᱢᱟᱱᱮ ᱫᱟᱨᱮ ᱵᱩᱴᱟᱹᱨᱮ ᱯᱟᱨᱠᱚᱢ ᱞᱟᱛᱟᱨ ᱨᱮ ᱫᱩᱲᱩᱵ ᱠᱚᱜᱼᱟ ᱩᱱᱤ ᱫᱚ ᱩᱞᱮ ᱦᱚᱨᱚᱦᱚᱭᱟ ᱟᱨ ᱟᱹᱞᱤᱧ ᱫᱚ ᱵᱟᱨᱭᱟ ᱠᱚᱲᱟ ᱜᱤᱫᱽᱨᱟᱹ ᱟᱫᱚ, ᱩᱱᱤ ᱫᱚ ᱪᱟᱦᱟᱜ ᱠᱟᱛᱮᱫ ᱡᱟᱹᱯᱤᱫ ᱠᱟᱫ ᱛᱟᱦᱮᱱᱟ ᱟᱫᱚ ᱚᱱᱟ ᱛᱟᱠᱨᱮ ᱫᱟᱨᱮ ᱞᱤᱧ ᱫᱮᱡ ᱮᱱᱟ ᱾ ᱫᱟᱨᱮ ᱞᱤᱧ ᱫᱮᱡ ᱮᱱ ᱠᱷᱟᱡᱽ ᱫᱚ ᱩᱱᱤ ᱫᱚ ᱵᱟᱭ ᱵᱩᱡ ᱞᱮᱫ ᱞᱮᱫ ᱛᱤᱧᱟᱹ ᱵᱟᱭ ᱵᱩᱡ ᱞᱮᱫ ᱞᱤᱧᱟᱹ ᱴᱷᱮᱸᱜᱟ ᱫᱚ ᱩᱱᱤᱭᱟᱜ ᱠᱩᱴᱷᱟᱹᱨ ᱜᱮ ᱛᱟᱦᱮᱸᱱ ᱠᱟᱱ ᱛᱟᱦᱮᱸ ᱛᱟᱦᱮᱸᱱᱟ ᱢᱟᱜ ᱰᱟᱱᱴᱟ ᱚᱱᱟ ᱵᱩᱨᱩ ᱢᱟᱜ ᱢᱟᱱᱮ ᱠᱮᱴᱮᱡ ᱢᱟᱪᱷᱟ ᱵᱟᱝ ᱛᱟᱦᱮᱱᱚᱜᱼᱟ ᱚᱱᱟ ᱴᱷᱮᱸᱜᱟ ᱴᱟᱜ ᱚᱱᱟ ᱵᱩᱨᱜᱩ
ᱵᱩᱲᱦᱤ ᱦᱚᱲ ᱫᱚᱠᱚ ᱫᱚᱦᱚ ᱠᱟᱜ ᱜᱮᱭᱟ ᱴᱷᱮᱸᱜᱟ ᱟᱨᱠᱤ ᱥᱮ ᱵᱟᱝ?
ᱟᱫᱚ ᱮᱱᱛᱮᱜ ᱩᱱᱟᱹᱜ ᱵᱩᱲᱦᱤ ᱦᱚᱸ ᱵᱟᱭ ᱛᱟᱦᱮᱸ ᱠᱟᱱᱟ ᱩᱱᱤ ᱫᱚ ᱦᱚᱲ ᱫᱟᱞ ᱞᱟᱹᱜᱤᱫ ᱫᱚᱦᱚ ᱟᱠᱟᱫ ᱛᱟᱦᱮᱱᱟ ᱜᱤᱫᱽᱨᱟᱹ ᱫᱟᱞ ᱞᱟᱹᱜᱤᱫ ᱟᱫᱚ ᱪᱚᱴᱨᱮ ᱟᱹᱞᱤᱧ ᱫᱚᱞᱤᱧ ᱫᱮᱡ ᱠᱟᱱᱟ ᱾ ᱛᱟᱹᱨᱩᱵ ᱵᱟᱲᱟᱭ ᱞᱟᱹᱜᱤᱫ ᱫᱚ ᱵᱟᱝ ᱩᱱᱤ ᱫᱚ ᱢᱤᱫᱴᱮᱱ ᱜᱤᱫᱽᱨᱟᱹ ᱞᱟᱹᱜᱤᱫ ᱟᱞᱤᱧ ᱞᱟᱹᱜᱤᱫ ᱜᱮ ᱫᱚᱦᱚ ᱟᱠᱟᱫ ᱛᱟᱦᱮᱱᱟ ᱾ ᱛᱚᱵᱮ ᱫᱚ ᱟᱹᱞᱤᱧ ᱫᱚ ᱪᱚᱴ ᱫᱟᱨᱮ ᱞᱤᱧ ᱫᱮᱡ ᱟᱠᱟᱱᱟ ᱟᱨ ᱡᱚᱡᱚᱢ ᱞᱤᱧ ᱫᱷᱩᱨᱟᱹᱣ ᱠᱟᱱᱟ ᱟᱫᱚ ᱱᱟᱦᱟᱜ ᱩᱱᱤ ᱫᱚ ᱦᱟᱸᱜ ᱪᱮᱜ ᱠᱷᱤᱠᱤ ᱠᱷᱤᱠᱤ ᱞᱟᱸᱫᱟ ᱦᱟᱜᱼᱟ ᱛᱚ ᱥᱩᱨᱩᱮᱱᱛᱮ ᱟᱫᱚ ᱪᱮᱫ ᱪᱚᱭ ᱵᱩᱡ ᱠᱮᱫ ᱩᱱᱤ ᱪᱟᱦᱟᱜ ᱠᱟᱫᱟᱭ ᱟᱫᱚ ᱩᱱᱤ ᱫᱚ ᱢᱚ ᱪᱟᱨᱤᱧ ᱡᱩᱨᱩᱭᱟ ᱾ ᱟᱫᱚᱧ ᱢᱮᱛᱟᱭ ᱠᱟᱱᱟ ᱟᱹᱞᱚ ᱢᱚᱪᱟ ᱨᱮᱫᱚ ᱟᱞᱩᱢ ᱧᱩᱨᱩᱭᱟ ᱟᱫᱚᱧ ᱢᱮᱱᱫᱟᱭ ᱟᱫᱚ ᱫᱚ ᱟᱹᱰᱤ ᱞᱟᱸᱫᱟ ᱟᱫᱚ ᱚᱱᱮ ᱠᱷᱤᱠᱤ ᱠᱷᱤᱠᱤ ᱞᱟᱸᱫᱟᱭ ᱥᱴᱟᱨᱴ ᱠᱮᱫ ᱠᱷᱟ ᱫᱚ ᱩᱱᱤ ᱵᱩᱲᱦᱤ ᱦᱚᱲ ᱫᱚᱭ ᱵᱤᱨᱤᱫ ᱮᱱᱟ ᱵᱤᱨᱤᱫ ᱮᱱ ᱠᱷᱟᱡᱽ ᱧᱮᱞ ᱠᱮᱫᱟ, ᱚ ᱚᱠᱚᱭᱴᱟᱜ ᱮᱭᱟᱯᱮ ᱫᱮᱡ ᱟᱠᱟᱱᱟ ᱫᱟᱨᱮ ᱨᱮ ᱫᱮᱞᱟᱯ ᱾ ᱪᱟᱹᱲᱚᱜ ᱵᱮᱱ ᱡᱟᱸᱜᱟ ᱞᱟᱝ ᱫᱟᱞ ᱴᱩᱠᱨᱟᱹᱭᱮᱫ ᱠᱟᱱ ᱛᱟᱵᱮᱱᱟ ᱟᱹᱞᱤᱧ ᱫᱚ ᱵᱚᱛᱚᱨ ᱫᱟᱨᱤ ᱠᱷᱚᱱᱚᱡ ᱜᱮ ᱵᱟᱹᱞᱤᱧ ᱪᱟᱹᱲ ᱞᱮᱱᱟ ᱚᱸᱰᱮ ᱜᱮᱞᱤᱧ ᱫᱮᱡ ᱠᱟᱱᱟ ᱾ ᱦᱳᱭ, ᱟᱨ ᱰᱷᱮᱞᱠᱟ ᱠᱚᱛᱮ ᱪᱟᱯᱟᱜ ᱮᱫ ᱠᱟᱱ ᱜᱮᱭᱟ ᱟᱫᱚ ᱪᱚᱴ ᱞᱤᱧ ᱫᱮᱡ ᱠᱟᱱᱟ ᱵᱟᱭ ᱛᱤᱭᱳᱟᱹᱜ ᱫᱟᱲᱮᱭᱟᱜ
ᱦᱮᱸ ᱵᱩᱲᱤ ᱦᱚᱲ ᱛᱚ ᱟᱫᱚ ᱩᱱᱟᱹᱜ ᱡᱳᱨ ᱵᱟᱭ ᱪᱟᱯᱟ ᱫᱟᱲᱤᱜ ᱠᱟᱱᱟ ᱾
ᱫᱚᱢᱮ ᱜᱷᱟᱹᱲᱤᱡ ᱤᱝ ᱨᱮ ᱛᱟᱦᱮᱸ ᱠᱟᱱᱟ ᱟᱫᱚ ᱟᱭᱢᱟ ᱜᱷᱟᱹᱲᱤᱡ ᱞᱤᱧ ᱛᱟᱦᱮᱸᱭᱱᱟ ᱟᱫᱚ ᱚᱲᱟᱜ ᱥᱮᱫ ᱵᱚᱞᱚᱭᱮᱱᱟ ᱟᱫᱚ ᱯᱷᱮᱰ ᱠᱟᱛᱮᱫ ᱞᱤᱧ ᱟᱨᱦᱚᱸ ᱞᱤᱧ ᱫᱟᱹᱲ ᱠᱮᱫᱟ ᱚᱸᱰᱮ ᱠᱷᱚᱡᱽ ᱾ ᱟᱹᱰᱤ ᱟᱸᱴ ᱵᱟᱪᱯᱚᱱ ᱨᱮᱭᱟᱜ ᱠᱟᱛᱷᱟ ᱫᱤᱥᱟᱹ ᱞᱮᱠᱷᱟᱡ ᱚᱱᱮ ᱟᱹᱰᱤ ᱨᱟᱹᱥᱠᱟᱹ ᱦᱚᱸ ᱵᱩᱡᱟᱹᱜᱼᱟ ᱢᱟᱱᱮ ᱡᱟᱰᱜᱟᱨ ᱦᱮᱡ ᱱᱟ ᱦᱳᱭ ᱾
ᱦᱮᱸ ᱨᱟᱹᱥᱠᱟᱹ ᱜᱮ ᱵᱩᱡᱷᱟᱹᱜᱼᱟ ᱛᱚᱠᱷᱚᱱ ᱠᱟᱹᱴᱤᱡ ᱥᱩᱢᱟᱹᱭ ᱢᱚᱱᱮ ᱦᱩᱭᱩᱜ ᱠᱟᱱ ᱛᱟᱦᱮᱜ-ᱟ ᱛᱤᱥᱤᱧ ᱞᱟᱹᱴᱩᱜᱼᱟ ᱵᱟᱝ ᱛᱤᱥᱤᱧ ᱞᱟᱹᱴᱩᱜᱼᱟ ᱛᱤᱥᱚᱜ ᱞᱟᱹᱴᱩ ᱦᱚᱲ ᱧᱮᱞᱛᱮ ᱢᱚᱱᱮ ᱦᱩᱭᱩᱜᱼᱟ ᱩᱱᱠᱩ ᱞᱮᱠᱟ ᱤᱧᱦᱚᱧ ᱞᱟᱹᱴᱩ ᱞᱮᱱᱠᱷᱟᱡ ᱾ ᱟᱨ ᱞᱟᱹᱴᱩ ᱠᱟᱛᱮᱜ ᱢᱚᱱᱮᱭᱟ ᱛᱚᱠᱷᱚᱱ ᱠᱟᱹᱴᱤᱜ ᱨᱮᱜᱮ ᱢᱚᱡᱽ ᱤᱧ ᱛᱟᱦᱮᱸ ᱠᱟᱱᱟ ᱥᱮ ᱵᱟᱝ?
ᱦᱳᱭ ᱦᱳᱭ ᱱᱤᱛᱚᱜ ᱡᱩᱫᱤ ᱠᱟᱛᱷᱟ ᱡᱩᱫᱤᱧ ᱢᱮᱱ ᱠᱷᱟᱡ ᱡᱮ ᱟᱢ ᱡᱩᱫᱤ ᱱᱤᱛᱚᱜ ᱢᱚᱠᱟᱢ ᱧᱟᱢ ᱞᱮᱠᱷᱟᱡ ᱠᱟᱹᱴᱤᱜᱼᱚᱜ ᱨᱮᱭᱟᱜ ᱛᱚ ᱥᱟᱱᱟᱢ ᱠᱷᱚᱱ ᱞᱟᱦᱟᱨᱮ
ᱟᱢ ᱚᱱᱟ ᱡᱟᱭᱜᱟ ᱨᱮ ᱟᱨᱦᱚᱸ ᱮᱠᱥᱯᱞᱳᱨ ᱥᱟᱱᱟ ᱜᱮᱭᱟ ᱢᱟᱱᱮ ᱪᱟᱞᱟᱜ ᱡᱟᱦᱟ ᱡᱟᱭᱜᱟ ᱨᱮ ᱪᱮᱫ ᱠᱚ ᱟᱢ ᱠᱟᱹᱴᱤᱡ ᱥᱚᱢᱚᱭᱨᱮ ᱢᱚᱡᱽ ᱛᱮ ᱟᱢ ᱱᱤᱛᱚᱜ ᱜᱤᱫᱽᱨᱟᱹ ᱧᱮᱞ ᱥᱟᱱᱟᱛᱮ ᱢᱟᱱᱮ ᱫᱟᱜ ᱵᱮᱲᱟᱨᱮ ᱪᱮᱫ ᱞᱮᱠᱟ ᱫᱟᱜ ᱛᱮ ᱞᱚᱦᱚᱜᱚᱜ ᱫᱟᱹᱲ ᱵᱟᱲᱟᱭ ᱠᱷᱮᱛ ᱠᱚᱨᱮ ᱜᱟᱹᱪᱷᱤ ᱛᱳᱜ ᱥᱩᱢᱟᱹᱭ ᱜᱚᱜᱚ ᱛᱟᱠᱚ ᱥᱟᱢᱟᱝ ᱨᱮ ᱠᱟᱰᱟ ᱵᱟᱲᱟᱭ ᱫᱟᱜ ᱠᱚᱨᱮ ᱟᱹᱰᱤ ᱨᱟᱹᱥᱠᱟᱹ ᱢᱟᱱᱮ ᱚᱱᱟ ᱠᱚ ᱫᱤᱥᱟᱹ ᱛᱟᱦᱮᱱᱟ
ᱦᱩᱸ ᱦᱮᱸ ᱤᱧ ᱵᱤᱥᱮᱥ ᱠᱚᱨᱮ ᱟᱫᱚ ᱜᱟᱹᱰᱭᱟᱹ ᱨᱮ ᱡᱚᱠᱷᱚᱱ ᱚᱱᱟ ᱵᱚᱨᱥᱟ ᱫᱤᱱ ᱨᱮ ᱡᱚᱠᱷᱚᱱ ᱫᱟᱜ ᱯᱮᱨᱮᱡᱚᱜᱼᱟ ᱟᱫᱚ ᱟᱞᱮ ᱫᱚ ᱚᱱᱟ ᱾ ᱫᱟᱨᱮ ᱚᱱᱟ ᱜᱟᱹᱰᱭᱟᱹ ᱟᱲᱮ ᱨᱮᱜᱮ ᱫᱟᱨᱮ ᱛᱟᱦᱮᱱ ᱠᱟᱱ ᱛᱟᱦᱮᱱᱟ ᱚᱱᱟ ᱫᱟᱨᱮ ᱨᱮᱞᱮ ᱫᱮᱡᱚᱜᱼᱟ ᱾ ᱫᱟᱨᱮ ᱠᱷᱚᱡ ᱟᱫᱚ ᱚᱱᱟ ᱫᱟᱜ ᱨᱮᱞᱮ ᱫᱚᱱᱟ ᱚᱱᱮ ᱚᱱᱟ ᱠᱚ ᱟᱹᱰᱤ ᱟᱸᱴᱤᱧ ᱫᱤᱥᱟᱹᱭᱟ ᱾
ᱵᱟᱵᱟ ᱨᱮ ᱟᱹᱰᱤ ᱠᱷᱟᱡ ᱟᱹᱰᱤ ᱢᱟᱱᱮ ᱰᱮᱧᱡᱟᱨ ᱢᱟᱱᱮ ᱾
ᱟᱹᱰᱤ ᱪᱮᱧᱡᱟᱨ ᱞᱮ ᱛᱟᱦᱮᱸ ᱠᱟᱱᱟ ᱢᱟᱱᱮ ᱟᱞᱮ ᱠᱩᱲᱤ ᱜᱤᱫᱽᱨᱟᱹ ᱫᱚ ᱠᱚᱲᱟ ᱜᱤᱫᱽᱨᱟᱹ ᱞᱮᱠᱟᱞᱮ ᱠᱟᱹᱢᱤ ᱠᱟᱫᱟ ᱢᱟᱱᱮ ᱚᱱᱟ ᱫᱟᱨᱮᱞᱮ ᱫᱮᱡᱚᱜ ᱠᱟᱱᱟ ᱚᱱᱟ ᱠᱷᱚᱡ ᱫᱚᱱ ᱢᱮ ᱛᱟᱯᱚᱨᱮ ᱮᱢᱱᱤ ᱢᱟᱜ ᱫᱟᱨᱮ ᱫᱚ ᱚᱱᱟ ᱫᱚ ᱫᱚᱱ ᱫᱚ ᱵᱟᱝ ᱦᱩᱭᱩᱜᱼᱟ ᱚᱱᱟ ᱚᱱᱟ ᱰᱟᱹᱨ ᱰᱟᱹᱨ ᱛᱮᱜᱮ ᱞᱤᱣᱟᱹᱫᱚᱜᱼᱟ ᱫᱤᱭᱮ ᱚᱱᱟ ᱨᱮᱜᱮ ᱟᱵᱟᱨ ᱫᱟᱜ ᱨᱮ ᱯᱷᱟᱨᱚᱜ ᱢᱮ ᱚᱱᱮ ᱚᱱᱠᱟ ᱫᱤᱭᱮ
ᱪᱮᱫ ᱫᱟᱨᱮ ᱪᱚ ᱛᱟᱦᱮᱸ ᱠᱟᱱᱟ ᱡᱟᱦᱟ ᱮᱱᱛᱮᱜ ᱜᱟᱹᱰᱭᱟᱹ ᱥᱟᱭᱤᱰ ᱨᱮ
ᱦᱮᱸ ᱦᱮᱸ ᱩᱞ ᱫᱟᱨᱤ ᱩᱞ ᱫᱟᱨᱤ ᱩᱞ ᱫᱟᱨᱮ ᱛᱟᱦᱮᱸ ᱠᱟᱱᱟ ᱢᱟᱜ ᱫᱟᱨᱮ ᱦᱚᱸ ᱟᱫᱚ ᱢᱟᱜ ᱫᱟᱨᱮ ᱛᱮᱦᱚᱸ ᱦᱚᱸ ᱞᱮ ᱯᱷᱟᱰᱚᱜ ᱠᱟᱱ ᱛᱟᱦᱮᱱᱟ ᱟᱨ ᱩᱞ ᱫᱟᱨᱮ ᱨᱮ ᱫᱚᱱ ᱢᱮ ᱚᱱᱮ ᱚᱝᱠᱟ ᱟᱨ ᱯᱟᱭᱨᱟ ᱡᱟᱦᱟᱭ ᱠᱚ ᱵᱟᱠᱚ
ᱱᱚᱣᱟ ᱱᱤᱭᱟᱹ ᱥᱚᱢ.. ᱱᱤᱭᱟ. ᱥᱚᱢᱚᱭ ᱫᱚ ᱡᱟᱹᱱᱤᱡ ᱱᱤᱛᱚᱜ ᱫᱚ ᱫᱚᱱ ᱠᱚᱫᱚ ᱵᱟᱝ ᱜᱟᱱᱚᱜ-ᱟ ᱱᱟᱜ ᱮᱠᱫᱚᱢ ᱵᱚᱛᱚᱨ ᱜᱮ ᱡᱟᱹᱱᱤᱜ ᱱᱮᱛᱟᱨ ᱫᱚ ᱥᱮ ᱱᱮᱛᱟᱨ ᱦᱚᱢ ᱫᱚᱱ ᱵᱟᱲᱟᱭ ᱛᱟᱦᱮᱱ ᱜᱮᱭᱟᱯᱮ
ᱱᱮᱛᱟᱨ ᱫᱚ ᱟᱫᱚ ᱥᱮᱨᱚᱠᱚᱢ ᱫᱟᱜ ᱥᱳᱢᱳᱭ ᱜᱮ ᱵᱟᱞᱮ ᱛᱮᱦᱮᱸᱣ ᱠᱟᱱᱟ ᱚᱸᱰᱮ ᱡᱟᱦᱟᱸ ᱡᱟᱭᱜᱟᱟᱨᱮ ᱫᱟᱜ ᱯᱮᱨᱮᱡᱚᱜᱼᱟ ᱱᱮᱛᱟᱨ ᱫᱚ ᱚᱱᱮ ᱚᱝᱠᱟ ᱤᱭᱟᱹ ᱵᱟᱝ ᱦᱳᱭ ᱟᱨᱠᱤ ᱥᱩᱡᱳᱠ ᱟᱨᱠᱷᱟᱡ ᱫᱚ ᱱᱮᱛᱟᱨ ᱫᱚ ᱫᱚᱢᱮᱧ ᱵᱚᱛᱚᱨᱚᱜ ᱜᱮᱭᱟ ᱫᱟᱜ ᱫᱚ ᱟᱨ ᱛᱚᱠᱷᱚᱱ ᱫᱚ ᱪᱮᱠᱟ ᱛᱮᱪᱚ ᱩᱱᱟᱹᱜ ᱞᱮ ᱜᱟᱛᱮ ᱜᱟᱛᱮ ᱞᱮ ᱫᱚᱱᱮᱫ ᱛᱟᱦᱮᱜ-ᱟ ᱩᱱᱟᱹᱜ ᱵᱟᱹᱧ ᱵᱩᱡᱷᱟᱹᱣ ᱫᱟᱲᱮᱭᱟᱜᱼᱟ